ᱦᱮᱞᱳ᱾
ᱦᱩᱸ ᱜᱚᱢᱠᱮ ᱨᱚᱲ ᱴᱤᱠᱜᱮ ᱟᱸᱡᱚᱢᱚᱜ ᱠᱟᱱᱟ?
ᱦᱮᱸ ᱜᱚᱢᱠᱮ ᱨᱚᱲ ᱟᱸᱡᱚᱢᱚᱜ ᱠᱟᱱᱟ ᱵᱷᱟᱞᱮ ᱴᱷᱤᱠ ᱪᱮᱫ ᱵᱤᱱ ᱪᱤᱠᱟᱹᱭᱮᱛ ᱛᱮ?
ᱪᱮᱫ ᱜᱮ ᱵᱟᱝ ᱜᱚᱢᱠᱮ ᱫᱩᱲᱩᱵ ᱵᱟᱲᱟ ᱦᱩᱭ ᱠᱟᱱᱟ, ᱛᱟᱦᱚᱞᱮ ᱟᱵᱤᱱ ᱫᱚ ᱪᱮᱫ ᱵᱤᱱ ᱪᱤᱠᱟᱹᱭᱼᱟ ᱜᱚᱢᱠᱮ?
ᱟᱹᱞᱤᱧ ᱦᱚᱸ ᱵᱟᱹᱫᱽ ᱥᱮᱫ ᱞᱤᱧ ᱦᱮᱡ ᱠᱟᱱᱟ ᱠᱟᱹᱴᱤᱡ᱾
ᱟᱪᱪᱷᱟ ᱟᱪᱪᱷᱟ ᱪᱮᱫ ᱠᱷᱮᱛ ᱧᱮᱞ ᱵᱤᱱ ᱪᱟᱞᱟᱣ ᱠᱟᱱᱟ ᱥᱮ ᱪᱮᱫ?
ᱚ ᱛᱟᱦᱚᱞᱮ ᱦᱩᱲᱩ ᱠᱚᱫᱚ ᱛᱤᱱᱟᱹᱜ ᱜᱟᱱ ᱫᱚᱯᱮ ᱨᱚᱦᱚᱭ ᱵᱟᱲᱟ ᱠᱮᱜᱼᱟ?
ᱨᱚᱦᱚᱭ ᱫᱚ ᱵᱟᱞᱮ ᱨᱚᱦᱚᱭ ᱪᱟᱵᱟᱣᱠᱟᱜᱼᱟ ᱢᱮᱱᱟᱜ ᱜᱮᱭᱟ᱾
ᱩᱸ᱾
ᱵᱤᱱ ᱪᱤᱠᱟ ᱵᱟᱲᱟᱭᱮᱛ ᱛᱮ ᱟᱵᱮᱱ ᱫᱚ?
ᱟᱹᱞᱤᱧ ᱫᱚᱞᱤᱧ ᱫᱩᱲᱩᱵ ᱵᱟᱲᱟ ᱠᱟᱱ ᱜᱮᱭᱟ᱾ ᱟᱪᱪᱷᱟ ᱜᱚᱢᱠᱮ ᱛᱟᱦᱚᱞᱮ ᱞᱟᱹᱭ ᱟᱹᱞᱤᱧ ᱨᱮᱹᱞ ᱜᱟᱹᱰᱤ ᱠᱚᱨᱮ ᱫᱚᱵᱤᱱ ᱫᱮᱡ ᱵᱟᱲᱟ ᱠᱟᱱᱟ ᱥᱮ ᱵᱟᱝᱟ?
ᱫᱮᱡ ᱫᱚᱞᱤᱧ ᱫᱮᱡ ᱵᱟᱲᱟ ᱠᱟᱱ ᱜᱮᱭᱟ᱾
ᱜᱚᱝᱠᱮ ᱛᱟᱦᱚᱞᱮ ᱚᱠᱟ ᱞᱮᱠᱟ ᱵᱩᱡᱷᱟᱹᱜᱼᱟ ᱨᱮᱞ ᱜᱟᱹᱰᱤ ᱨᱮᱫᱚ?
ᱨᱮᱞ‌ ᱜᱟᱹᱰᱤ ᱨᱮᱫᱚ ᱵᱷᱟᱞᱮ ᱜᱮ ᱵᱩᱡᱷᱟᱹᱜᱼᱟ ᱱᱚᱣᱟ ᱵᱟᱥ ᱜᱟᱹᱰᱤ ᱠᱷᱚᱡ ᱦᱚᱸ ᱵᱷᱟᱞᱮ᱾ ᱱᱤᱭᱟᱹ ᱫᱚ ᱥᱚᱴᱠᱟᱴ ᱨᱟᱥᱛᱟ ᱛᱮᱜᱮ ᱪᱟᱞᱟᱜ ᱟᱛᱚ ᱚᱱᱟ ᱪᱮᱫ ᱞᱟᱜᱟᱜᱼᱟ᱾
ᱦᱳᱭ᱾
ᱟᱨ ᱵᱷᱟᱲᱟ ᱠᱚ ᱠᱚᱢ ᱜᱮᱭᱟ᱾ ᱡᱟᱦᱟᱸ ᱠᱟᱨᱚᱱᱛᱮ ᱵᱟᱥ ᱨᱮᱱᱟᱜ ᱵᱷᱟᱲᱟ ᱛᱤᱱᱥᱚ ᱥᱚ ᱠᱷᱟᱡ ᱫᱚ ᱚᱱᱟ ᱛᱮ ᱟᱨ ᱟᱨ ᱛᱤᱨᱤᱥ ᱪᱚᱞᱞᱤᱥ ᱜᱟᱱ ᱦᱩᱭᱩᱜ
ᱟᱪᱪᱷᱟ ᱜᱚᱢᱠᱮ ᱛᱟᱦᱚᱞᱮ ᱩᱰᱟᱹᱜ ᱜᱟᱹᱰᱤ ᱨᱮᱫᱚ ᱵᱤᱱ ᱫᱮᱡ ᱵᱟᱲᱟ ᱠᱟᱱᱟ ᱥᱮ ᱵᱟᱝ ᱦᱟᱸᱜ?
ᱜᱚᱢᱠᱮ ᱚᱱᱟ ᱩᱰᱟᱹᱱ ᱜᱟᱹᱰᱤ ᱨᱮᱫᱚ ᱵᱟᱝ ᱵᱟᱹᱞᱤᱧ ᱫᱮᱡ ᱵᱟᱲᱟ ᱠᱟᱱᱟ᱾
ᱚᱸ᱾
ᱟᱵᱤᱱ ᱫᱚᱵᱤᱱ ᱫᱮᱡ ᱵᱟᱲᱟ ᱠᱟᱱᱟ ᱥᱮ ᱵᱟᱝ?
ᱦᱮᱸ ᱦᱮᱸ ᱟᱞᱤᱧ ᱫᱚᱞᱤᱧ ᱫᱮᱡ ᱵᱟᱲᱟ ᱠᱟᱱ ᱜᱮᱭᱟᱭ ᱩᱴᱷᱟᱱ ᱜᱟᱹᱰᱤ ᱨᱮᱦᱚᱸ ᱟᱹᱰᱤ ᱱᱟᱯᱟᱭ ᱜᱮ ᱵᱩᱡᱷᱟᱹᱜᱼᱟ, ᱟᱨ ᱡᱚᱢ ᱧᱩ ᱠᱚᱦᱚᱸ ᱟᱹᱰᱤ ᱱᱟᱯᱟᱭ ᱜᱮᱠᱚ ᱮᱢᱚᱜᱼᱟ ᱾ ᱟᱨ ᱥᱮᱨᱢᱟ ᱠᱷᱚᱡ ᱫᱚ, ᱟᱵᱚᱣᱟᱜ ᱫᱷᱟᱹᱨᱛᱤ ᱯᱩᱨᱤ ᱫᱚ ᱟᱹᱰᱤ ᱦᱟᱹᱨᱭᱟᱹᱲ ᱜᱮ ᱧᱮᱞᱚᱜᱚᱜᱼᱟ ᱾ ᱧᱮᱞ ᱛᱮᱦᱚᱸ, ᱟᱹᱰᱤ ᱱᱟᱯᱟᱭ ᱜᱮ ᱧᱮᱞᱚᱜᱚᱜᱼᱟ ᱾
ᱟᱞᱮ ᱜᱮᱛᱚ ᱚᱱᱟ ᱩᱰᱟᱹᱱ ᱜᱟᱹᱰᱤ ᱨᱮᱱᱟᱜ ᱫᱚ, ᱜᱚᱱᱚᱝ ᱠᱚᱫᱚ ᱛᱤᱱᱟᱹᱜ ᱠᱟᱛᱮ? ᱪᱮᱫ ᱪᱤᱠᱟᱹᱭ ᱱᱟᱢ,
ᱜᱚᱝᱠᱮ ᱩᱰᱟᱹᱱ ᱜᱟᱹᱰᱤ ᱨᱮᱱᱟᱜ ᱜᱚᱱᱚᱝ ᱠᱚᱫᱚ, ᱟᱭᱢᱟ ᱜᱮ ᱰᱷᱮᱨ ᱜᱮᱭᱟ ᱾ ᱡᱮᱦᱩᱛᱩ ᱚᱱᱟ ᱫᱚ, ᱠᱚᱢ ᱥᱚᱢᱚᱭ ᱨᱮ ᱾ ᱟᱭᱢᱟ ᱟᱭᱢᱟ ᱡᱟᱭᱜᱟᱢ ᱪᱟᱞᱟᱜᱼᱟ ᱛᱚ, ᱚᱱᱟ ᱛᱮᱜᱮ ᱜᱚᱱᱚᱝ ᱠᱚᱫᱚ ᱦᱟᱸᱜ ᱰᱷᱮᱨ ᱜᱮᱭᱟ ᱾
ᱟᱫᱚ ᱠᱷᱟᱱ ᱛᱟᱦᱚᱞᱮ ᱜᱚᱝᱠᱮ, ᱟᱯᱮ ᱚᱱᱛᱮ ᱫᱚ ᱦᱟᱴ ᱠᱚᱫᱚ ᱦᱳᱭ ᱵᱟᱲᱟᱜ ᱠᱟᱱᱟ, ᱥᱮ ᱵᱟᱝᱟ ᱦᱟᱸᱜ ᱾
ᱦᱳᱭ ᱵᱟᱲᱟᱜ ᱠᱟᱱ ᱜᱮᱭᱟ ᱦᱟᱴ ᱠᱚᱫᱚ᱾
ᱦᱮ ᱜᱚᱝᱠᱮ ᱛᱟᱦᱚᱞᱮ, ᱦᱟᱴ ᱨᱮᱫᱚ ᱦᱟᱸᱜ ᱪᱮᱫ ᱠᱚ ᱧᱟᱢᱚᱜᱚᱜ ᱠᱟᱱᱟ ᱦᱟᱸᱜ ᱾
ᱠᱤᱪᱤᱨᱤᱡ ᱠᱚ ᱟᱭᱢᱟ ᱞᱮᱠᱟᱱᱟᱜ ᱡᱤᱱᱤᱥ ᱯᱟᱨᱥᱤ ᱧᱟᱢᱚᱜ ᱠᱟᱱᱟ᱾ ᱡᱟᱦᱟᱸ ᱫᱚ, ᱟᱞᱮ ᱥᱮᱫ ᱫᱚ ᱥᱚᱯᱛᱟ ᱨᱮ ᱾ ᱯᱳᱱ ᱫᱤᱱ ᱢᱤᱫ ᱫᱤᱱ ᱪᱷᱟᱲᱟ ᱾ ᱚᱱᱛᱮ ᱫᱚ ᱵᱟᱝ, ᱥᱚᱯᱛᱟ ᱨᱮ ᱥᱟᱛᱫᱤᱱ ᱜᱮ ᱦᱟᱴ ᱦᱳᱭᱩᱜ ᱛᱟᱦᱮᱱᱟᱟ ᱾
ᱟᱪᱪᱷᱟ ᱟᱪᱪᱷᱟ, ᱛᱟᱦᱚᱞᱮ ᱜᱚᱝᱠᱮ ᱚᱱᱛᱮ ᱫᱚ ᱾ ᱵᱩᱨᱩ ᱫᱤᱥᱚᱢ ᱠᱟᱱᱟ ᱥᱮ, ᱦᱟᱸᱜ ᱵᱤᱨ ᱫᱤᱥᱚᱢ ᱠᱟᱱᱟ ᱦᱟᱸᱜ?
ᱜᱚᱝᱠᱮ ᱟᱞᱮ ᱥᱮᱫ ᱫᱚ ᱵᱤᱨ ᱠᱚᱦᱚᱸ ᱵᱟᱹᱱᱩᱜ ᱠᱟᱫᱟ ᱟᱨ ᱟᱨ ᱵᱩᱨᱩ ᱠᱚ ᱵᱟᱹᱱᱩᱜ ᱟᱠᱟᱫᱟ ᱟᱞᱮ ᱥᱮᱫ ᱫᱚ ᱚᱱᱟ ᱾ ᱵᱟᱹᱭᱦᱟᱹᱲ ᱪᱟᱢᱯᱟᱫ ᱵᱟᱹᱭᱦᱟᱹᱲ ᱪᱟᱢ
ᱟᱪᱪᱷᱟ, ᱟᱪᱪᱷᱟ, ᱟᱪᱪᱷᱟ ᱾ ᱛᱟᱦᱚᱞᱮ ᱠᱷᱟᱱ ᱜᱚᱢᱠᱮ, ᱵᱟᱹᱭᱦᱟᱹᱲ ᱠᱚᱨᱮ ᱫᱚ ᱦᱟᱸᱜ ᱾ ᱡᱮᱢᱚᱱᱠᱤ, ᱞᱟᱦᱟ ᱫᱚ ᱧᱮᱞᱚᱜ ᱠᱟᱱ ᱛᱟᱦᱮᱸᱫ ᱾ ᱠᱟᱴᱠᱚᱢ ᱠᱚ ᱰᱟᱹᱲᱠᱟᱹ ᱦᱟᱹᱠᱩ ᱠᱚ, ᱜᱚᱝᱜᱷᱟ ᱠᱚ᱾ ᱩᱱᱠᱩ ᱠᱚ ᱦᱟᱸᱜ, ᱡᱟᱹᱥᱛᱤ ᱠᱚ ᱧᱟᱢᱚᱜ ᱚᱜ ᱠᱟᱱ ᱛᱟᱦᱮᱸᱜ, ᱟᱪᱪᱷᱟ ᱞᱟᱹᱭ ᱫᱟᱲᱮᱭᱟᱜ ᱟᱵᱤᱱ ᱛᱟᱦᱚᱞᱮ ᱪᱮᱫ ᱠᱟᱨᱚᱱ ᱛᱮ ᱦᱟᱸᱜ ᱱᱮᱛᱟᱨ ᱫᱚ, ᱠᱚᱢ ᱧᱚᱜ ᱠᱚ ᱧᱟᱢᱚᱜ ᱠᱟᱱᱟ ᱥᱮᱠᱚ ᱪᱟᱵᱟ ᱤᱫᱤᱜ ᱠᱟᱱᱟ‍᱾
ᱱᱤᱛ ᱠᱟᱨᱚᱱ ᱛᱮ ᱱᱤᱛᱚᱜ ᱫᱚ, ᱦᱩᱲᱩ ᱠᱚ ᱨᱚᱦᱚᱭᱚᱜ ᱠᱟᱱᱟ ᱟᱨ ᱠᱟᱴᱠᱚᱢ ᱠᱚ, ᱰᱟᱹᱲᱠᱟᱹ ᱦᱟᱹᱠᱳ ᱠᱚ᱾ ᱠᱚᱢ ᱤᱫᱤᱜ ᱠᱟᱱᱟ᱾ ᱛᱟᱦᱚᱞᱮ ᱚᱱᱟ ᱡᱟᱦᱟ ᱧᱮᱞᱚᱜ ᱠᱟᱱ, ᱵᱟᱹᱭᱦᱟᱹᱲ ᱨᱮᱱ ᱠᱟᱴᱠᱚᱢ ᱠᱚᱦᱚᱸ ᱚᱱᱟ ᱦᱳᱲᱳ ᱞᱮᱠᱟ ᱥᱟᱦᱟᱨ ᱯᱟᱪ ᱢᱤᱫ ᱛᱮ ᱱᱮ ᱠᱟᱴᱠᱚᱢ ᱠᱚ ᱦᱚᱸ ᱵᱟᱠᱩ ᱧᱮᱞ ᱧᱟᱢᱚᱜ ᱠᱟᱱᱟ ᱱᱤᱛᱜ ᱫᱚ, ᱩᱱᱠᱩ ᱫᱚ ᱵᱤᱞᱚᱯᱛᱚ ᱠᱟᱱᱟ ᱠᱚ᱾
ᱟᱪᱪᱷᱟ ᱟᱪᱪᱷᱟ ᱟᱪᱪᱷᱟ, ᱛᱟᱦᱚᱞᱮ ᱜᱚᱝᱠᱮ ᱟᱹᱵᱤᱱᱟᱜ ᱞᱟᱹᱭ ᱛᱮᱫᱚ ᱦᱟᱸᱜ᱾ ᱱᱮᱥ ᱥᱟᱨ ᱮᱢ ᱫᱚ ᱴᱷᱤᱠᱚᱜᱚᱜ ᱠᱟᱱᱟ ᱥᱮ ᱵᱟᱝ ᱜᱮ ᱦᱟᱸᱜ?
ᱟ ᱦᱮᱸ᱾ ᱵᱟᱹᱲᱤᱡ ᱢᱤᱡᱤᱨ ᱨᱮ ᱫᱟᱢᱢᱮ᱾
ᱜᱚᱝᱠᱮ ᱞᱟᱹᱭᱭᱴᱟ ᱞᱤᱧ ᱡᱮ ᱛᱟᱦᱚᱞᱮ ᱦᱟᱸᱜ ᱵᱚᱱ ᱪᱟᱥᱮᱫ ᱫᱚ᱾
ᱦᱮᱸ᱾
ᱪᱟᱥ ᱪᱟᱥ ᱛᱮᱢᱟ ᱟᱵᱚ ᱢᱟ ᱥᱟᱨ ᱠᱚᱵᱚᱱ ᱮᱢᱮᱫ ᱫᱚ ᱟᱫᱚ ᱜᱚᱝ ᱠᱮ ᱥᱟᱨ ᱮᱢ ᱫᱚ ᱴᱷᱤᱠᱚᱜᱚᱜ ᱠᱟᱱᱟ ᱥᱮ ᱵᱟᱝ ᱴᱷᱤᱠᱚᱜ ᱠᱟᱱᱟ ᱦᱟᱸᱜ᱾
ᱥᱟᱨ ᱮᱢ ᱫᱚ ᱢᱤᱫ ᱯᱚᱠᱠᱷᱮ ᱫᱚ ᱴᱷᱤᱠᱩᱜ ᱠᱟᱱ ᱜᱮᱭᱟ ᱤᱱᱟᱹ ᱵᱟᱹᱲᱤᱡ ᱫᱚ ᱵᱟᱝ ᱵᱟᱠᱷᱟᱡ ᱵᱟᱝ ᱾ ᱟᱵᱚ ᱡᱟᱦᱟᱸ ᱡᱟᱦᱟᱸ ᱠᱚᱵᱚᱱ ᱪᱟᱥ ᱵᱟᱥ ᱮᱫᱟ ᱚᱱᱟ ᱢᱟ ᱵᱤᱱᱟᱹ ᱥᱟᱨ ᱛᱮᱢᱟ ᱵᱟᱝ ᱦᱩᱭᱩᱜ ᱠᱟᱱ᱾ ᱵᱤᱱᱟᱹ ᱥᱟᱨ ᱛᱮᱵᱚᱱ ᱪᱟᱥ ᱞᱮᱠᱷᱟᱱ ᱩᱱᱠᱩ ᱛᱤᱡᱩ ᱠᱚᱠᱚ ᱡᱚᱢ ᱫᱟᱠᱩ ᱛᱤᱡᱩ ᱛᱟᱯᱚᱨᱮ ᱩᱱᱠᱩ ᱪᱮᱬᱮ ᱪᱟᱠᱩ᱾ ᱦᱩᱭᱱᱟ ᱩᱱᱠᱩ ᱠᱩᱠᱚ ᱡᱚᱢᱫᱟ ᱛᱤᱛᱤ ᱛᱤᱡᱩ ᱵᱟᱠᱚ ᱡᱚᱢᱫᱟ ᱛᱟᱨᱯᱚᱨᱮ ᱫᱷᱚᱥᱟ ᱠᱚ ᱥᱟᱦᱟᱚᱵᱚᱜ ᱥᱟᱵᱚᱜ ᱠᱟᱱᱟ ᱚᱱᱟ ᱠᱚ ᱥᱟᱵᱚᱜ ᱠᱟᱱ ᱠᱷᱟᱹᱛᱤᱨ ᱛᱮ ᱥᱟᱦᱟᱨ ᱠᱚ ᱮᱢ ᱦᱳᱭᱳᱜ ᱠᱟᱱᱟ ᱡᱮᱦᱮᱛᱩ ᱢᱤᱫᱴᱮᱱ ᱯᱷᱚᱥᱚᱞ ᱡᱮᱢᱚᱱ ᱵᱷᱟᱞᱤ ᱦᱩᱭᱩᱜ ᱢᱟ᱾ ᱵᱷᱷᱟᱞᱤ ᱧᱚᱜ ᱯᱷᱚᱞᱟᱜ ᱮᱢᱚᱜ ᱚᱱᱟ ᱠᱷᱟᱹᱛᱤᱨ ᱥᱟᱦᱟᱨ ᱵᱟ ᱵᱮᱥ ᱮᱢ ᱦᱩᱭᱩᱜ
ᱟᱪᱪᱷᱟ ᱟᱪᱪᱷᱟ, ᱦᱮᱸ ᱜᱚᱝᱠᱮ ᱟᱹᱰᱤ ᱱᱟᱯᱟᱭ ᱟᱹᱰᱤ ᱱᱟᱯᱟᱭ ᱠᱟᱛᱷᱟ᱾ ᱛᱟᱦᱚᱞᱮ ᱠᱷᱟᱱ ᱜᱚᱝᱠᱮ ᱦᱚᱨᱚ ᱠᱚᱫᱚ ᱵᱤᱱ ᱧᱮᱞ ᱟᱠᱟᱜ ᱠᱚᱣᱟ ᱥᱮ ᱵᱟᱝᱟ ᱦᱟᱸᱜ?
ᱚᱱᱠᱟ ᱦᱚᱨᱚ ᱠᱚᱫᱚ ᱧᱮᱞ ᱫᱚ ᱧᱮᱞ ᱦᱩᱭ ᱠᱟᱱ ᱜᱮᱭᱟ। ᱡᱟᱦᱟᱸ ᱫᱚ ᱟᱞᱮ ᱥᱮᱫ ᱫᱚ ᱤᱱᱟᱹ ᱵᱟᱹᱠᱩ ᱧᱟᱢ ᱜᱚᱫᱚᱜ ᱜᱮᱭᱟ ᱟᱹᱰᱤ ᱠᱚᱢ ᱠᱚ ᱧᱮᱞᱚᱜ ᱜᱮᱭᱟ ᱟᱞᱮ ᱥᱮᱫ ᱫᱚ᱾
ᱟᱪᱪᱷᱟ ᱟᱪᱪᱷᱟ᱾
ᱡᱮ ᱠᱟᱨᱚᱱᱛᱮ ᱱᱤᱛᱚᱜ ᱦᱚᱸ ᱩᱱᱠᱩ ᱠᱚᱦᱚ ᱠᱚ ᱟᱫᱚᱜ ᱠᱟᱱᱟ ᱠᱚ ᱡᱟᱦᱟᱸ ᱥᱟᱦᱟᱨ ᱠᱚ ᱠᱷᱟᱹᱛᱤᱨ ᱛᱮ᱾ ᱦᱚᱸ ᱦᱚᱸ ᱟᱫ᱾
ᱟᱪᱪᱷᱟ ᱟᱪᱪᱷᱟ᱾ ᱟᱞᱮ ᱚᱱᱛᱮ ᱢᱟ ᱦᱟᱸᱜ ᱫᱚᱢᱮ ᱠᱚ ᱧᱟᱢᱚᱜ-ᱟ ᱟᱨ ᱦᱩᱰᱤᱧ ᱦᱩᱰᱤᱧ ᱰᱚᱵᱟᱜ ᱠᱚᱨᱮ ᱦᱟᱸᱜ᱾ ᱠᱚ ᱛᱟᱦᱮᱱ ᱜᱮᱭᱟ᱾ ᱟᱞᱮ ᱫᱚ ᱦᱟᱸᱜ ᱡᱚᱠᱷᱚᱱ ᱦᱚᱨᱚ ᱯᱟᱱᱛᱮ ᱞᱮ ᱪᱟᱞᱟᱜ-ᱟ ᱛᱚᱠᱷᱚᱱ ᱫᱚ ᱦᱟᱸᱜ ᱰᱚᱵᱷᱟ ᱦᱩᱰᱤᱧ ᱦᱩᱰᱤᱧ ᱰᱚᱵᱷᱟᱜ ᱨᱮ ᱛᱟᱦᱮᱱ ᱠᱷᱟᱱ ᱠᱚ ᱫᱟᱜ ᱞᱮ ᱫᱟᱞᱟ ᱦᱟᱸᱜ᱾ ᱟᱫᱚ ᱠᱷᱟᱱ ᱫᱚ ᱦᱚᱨᱚ ᱢᱟ ᱫᱟᱜ ᱪᱷᱤᱞᱠᱟᱹᱣ ᱠᱚᱢᱟ ᱵᱟᱝ ᱠᱚ ᱠᱩᱥᱤᱭᱟᱜ-ᱟ ᱩᱱᱟᱹᱜ ᱫᱚ᱾ ᱫᱟᱜ ᱞᱮ ᱫᱟᱞ ᱞᱮᱠᱷᱟᱱ ᱜᱮ ᱦᱟᱸᱜ ᱠᱚ ᱨᱟᱠᱟᱵ ᱦᱤᱡᱩᱜ ᱠᱟᱱ᱾
ᱚᱱᱠᱟ ᱛᱮᱜᱮ ᱦᱟᱸᱜ ᱞᱮ ᱥᱟᱵ ᱠᱚᱜᱮᱭᱟ᱾ ᱟᱨᱦᱚᱸ ᱧᱮᱞᱚᱜᱚᱜ ᱠᱟᱱᱟ ᱟᱞᱮ ᱱᱚᱛᱮ ᱫᱚ ᱠᱟᱴᱠᱚᱢ ᱛᱟᱨᱯᱚᱨ ᱦᱟᱹᱠᱩ ᱤᱪᱟᱹᱜ ᱦᱟᱹᱠᱩ᱾ ᱚᱝᱠᱟᱜᱮ ᱟᱭᱢᱟ ᱞᱮᱠᱟᱱ ᱡᱤᱭᱟᱹᱞᱤ ᱠᱚ ᱡᱟᱦᱟᱸ ᱠᱷᱮᱛ ᱠᱚᱨᱮ ᱠᱚ ᱧᱟᱢᱚᱜᱚᱜ-ᱟ᱾ ᱩᱱᱠᱩ ᱫᱚ ᱦᱟᱸᱜ ᱠᱷᱩᱵ ᱰᱷᱮᱨ ᱜᱮᱠᱚ ᱧᱟᱢᱚᱜᱚᱜ ᱠᱟᱱᱟ᱾ ᱪᱮᱫᱟᱜ ᱥᱮ ᱵᱟᱝᱢᱟ ᱟᱞᱮ ᱫᱚ ᱦᱟᱸᱜ ᱥᱟᱨ ᱫᱚ ᱩᱱᱟᱹᱜ ᱫᱚ ᱵᱟᱞᱮ ᱮᱢᱮᱜ-ᱟ, ᱡᱟᱦᱟᱸ ᱥᱟᱨ ᱮᱢ ᱫᱚ ᱚᱱᱟ ᱫᱚ ᱦᱟᱸᱜ ᱰᱟᱹᱝᱨᱤ ᱤᱡ ᱠᱚᱞᱮ ᱮᱢ ᱜᱮᱭᱟ ᱢᱮᱨᱚᱢ ᱤᱡ ᱠᱚᱞᱮ ᱮᱢ ᱜᱮᱭᱟ᱾ ᱟᱞᱮ ᱫᱚ ᱦᱟᱸᱜ ᱚᱱᱟ ᱥᱟᱨ ᱠᱚᱞᱮ ᱮᱢᱮᱜᱼᱟ ᱟᱨ ᱚᱠᱟ ᱠᱤᱨᱤᱧ ᱥᱟᱨ ᱧᱟᱢᱚᱜᱚᱜ ᱠᱟᱱ ᱫᱚ, ᱚᱱᱟ ᱠᱤᱨᱤᱧ ᱥᱟᱨ ᱫᱚ ᱦᱟᱸᱜ ᱵᱟᱞᱮ ᱮᱢᱮᱜᱼᱟ᱾ ᱟᱫᱚ ᱠᱷᱟᱱ ᱫᱚ ᱟᱯᱮ ᱚᱱᱛᱮ ᱫᱚ ᱦᱟᱸᱜ ᱠᱤᱨᱤᱧ ᱥᱟᱨ ᱜᱮ ᱦᱟᱸᱜ ᱡᱟᱹᱥᱛᱤ ᱯᱮ ᱮᱢᱮ ᱜᱮᱼᱟ?
ᱦᱚᱭ ᱦᱚᱭ ᱜᱩᱨᱤᱜ ᱥᱟᱦᱟᱨ ᱦᱚᱸ ᱱᱮᱛᱟᱨ ᱫᱚ ᱯᱟᱞᱮ ᱟᱹᱞᱩ ᱥᱚᱢᱚᱭ ᱜᱮ ᱦᱩᱭᱩᱜ ᱠᱟᱱᱟ ᱦᱩᱲᱩ ᱦᱩᱲᱩ ᱫᱚ ᱵᱟᱝ
ᱟᱫᱚ ᱠᱷᱟᱱ ᱫᱚ ᱛᱟᱦᱚᱞᱮ ᱚᱱᱛᱮ ᱫᱚ ᱦᱟᱸᱜ ᱚᱠᱟ ᱞᱮᱠᱟ ᱦᱟᱸᱜ ᱯᱮ ᱮᱱᱮᱡ ᱥᱮᱨᱮᱧᱮᱜᱼᱟ ᱥᱮ ᱚᱠᱟ ᱞᱮᱠᱟᱯᱮ ᱵᱚᱸᱜᱟ ᱵᱩᱨᱩᱭ ᱜᱮᱭᱟ ᱵᱟᱦᱟ ᱥᱚᱦᱚᱨᱟᱭ ᱠᱚᱨᱮ?
ᱵᱟᱦᱟ ᱥᱚᱦᱚᱨᱟᱭ ᱠᱚᱨᱮ ᱫᱚ ᱪᱮᱜ ᱞᱮᱠᱟ ᱯᱟᱹᱦᱤᱞ ᱠᱚᱨᱮ ᱠᱩ ᱢᱟᱱᱟᱣ ᱟᱹᱜᱩ ᱯᱟᱹᱦᱤᱞ ᱦᱟᱯᱲᱟᱢ ᱠᱚ ᱚᱱᱟ ᱛᱮᱠᱚ ᱦᱩᱭᱩᱜ
ᱟᱪᱪᱷᱟ ᱟᱪᱪᱷᱟ᱾
ᱟᱫᱚ ᱜᱚᱝᱠᱮ ᱢᱮᱱᱮᱜ ᱛᱟᱦᱮᱸᱜ ᱞᱟᱹᱭ ᱵᱮᱱ?
ᱞᱟᱹᱭ ᱞᱤᱧ ᱜᱚᱝᱠᱮ ᱛᱟᱦᱚᱞᱮ ᱟᱹᱵᱤᱱ ᱫᱚ ᱨᱩ ᱠᱚᱫᱚ ᱵᱤᱱ ᱵᱟᱰᱟᱭ ᱵᱟᱲᱟ ᱜᱮᱭᱟ ᱥᱮ ᱵᱟᱝ ᱦᱟᱸᱜ?
ᱵᱟᱰᱟᱭ ᱫᱚ ᱞᱤᱧ ᱵᱟᱰᱟᱭ ᱜᱮᱭᱟ ᱴᱟᱢᱟᱠ ᱨᱩ ᱛᱩᱢᱫᱟᱜ ᱨᱩ ᱫᱚ᱾
ᱚᱸᱻ ᱥᱮᱨᱮᱧ ᱠᱚᱦᱚᱸ ᱫᱚ ᱦᱟᱸᱜ ᱵᱤᱱ, ᱫᱟᱲᱮ ᱵᱟᱵᱟᱭ ᱜᱮᱭᱟ ᱥᱮ ᱵᱟᱝ ᱦᱟᱸᱜ? ᱥᱮᱨᱮᱧ ᱠᱚᱢᱟ ᱵᱤᱱ ᱵᱟᱰᱟᱭ ᱜᱮᱭᱟ,
ᱥᱮᱨᱮᱧ ᱠᱚ ᱞᱤᱧ ᱵᱟᱰᱟᱭ ᱜᱮᱭᱟ᱾
ᱚ ᱟᱪᱪᱷᱟ ᱟᱪᱪᱷᱟ ᱟᱪᱪᱷᱟ᱾ ᱟᱫᱚ ᱟᱹᱵᱤᱱ ᱫᱚ ᱛᱟᱦᱚᱞᱮ ᱵᱟᱝᱨᱩ ᱨᱮ ᱡᱷᱚᱛᱚ ᱨᱩ ᱜᱮ ᱵᱤᱱ ᱵᱟᱰᱟᱭ ᱜᱮᱭᱟ ᱦᱟᱸᱜ?
ᱡᱚᱛᱚ ᱨᱩᱫᱚ ᱦᱮᱸ ᱵᱟᱰᱟᱭ ᱞᱮᱠᱟ ᱜᱮ᱾ ᱡᱟᱦᱟᱸ ᱫᱚ ᱥᱚᱨᱦᱟᱭ ᱛᱟᱯᱚᱨᱮ ᱵᱟᱯᱞᱟ ᱵᱷᱟᱸᱰᱟᱱ ᱟ ᱟᱨᱚ ᱟᱭᱢᱟ ᱞᱮᱠᱟᱱᱟᱜ ᱨᱩ ᱢᱮᱱᱟᱜ ᱟᱠᱟᱫᱟ᱾
ᱟᱨ ᱞᱟᱹᱭ ᱫᱟᱞᱤᱧ ᱡᱮ ᱱᱮᱛᱟᱨ ᱢᱟ ᱛᱟᱦᱚᱞᱮ ᱡᱟ ᱧᱮᱞᱚᱜᱚᱜ ᱠᱟᱱᱟ ᱱᱮᱛᱟᱨ ᱨᱤᱱ ᱠᱟᱹᱴᱤᱜ ᱠᱟᱹᱴᱤᱜ ᱜᱤᱫᱽᱨᱟᱹ ᱠᱚᱢᱟ ᱦᱟᱸᱜ ᱛᱩᱢᱫᱟᱜ ᱴᱟᱢᱟᱠ ᱨᱩ ᱵᱟᱝ ᱥᱮᱬᱟ ᱠᱟᱛᱮᱜ ᱰᱤᱡᱮ ᱞᱟᱜᱽᱲᱮ ᱮᱱᱮᱡ ᱜᱮ ᱦᱟᱸᱜ ᱠᱚ ᱞᱟᱦᱟ ᱪᱟᱞᱟᱜ ᱠᱟᱱᱟ ᱚᱱᱟ ᱵᱟᱨᱮᱛᱮ ᱦᱟᱸᱜ ᱢᱤᱫ ᱵᱟᱨ ᱠᱟᱛᱷᱟ ᱵᱤᱱ ᱞᱟᱹᱭ ᱞᱮᱠᱷᱟᱱ ᱱᱟᱜ ᱟᱹᱰᱤ ᱜᱮ ᱱᱟᱯᱟᱭ ᱠᱚᱜᱼᱟ?
ᱱᱮᱛᱟᱨ ᱢᱟ ᱚᱱᱮ ᱚᱸᱰᱮ ᱠᱚ ᱪᱟᱞᱟᱜ ᱠᱟᱱᱟ ᱢᱮᱞᱟ ᱵᱟᱯᱞᱟ ᱵᱤᱦᱟᱹ ᱠᱚᱨᱮ ᱦᱚᱸ ᱱᱚᱭᱟ ᱛᱩᱢᱫᱟᱜ ᱴᱟᱢᱟᱠ ᱛᱮ ᱵᱟᱝ ᱨᱟᱹᱥᱠᱟᱹ ᱠᱟᱛᱮᱜ ᱰᱤᱡᱮ ᱠᱚᱮᱛ ᱠᱚ ᱢᱟ ᱦᱟᱸᱜ ᱮᱫᱟ ᱞᱤᱧ ᱪᱟᱵᱟᱣ ᱠᱟᱱ ᱜᱮᱭᱟ ᱢᱟᱱᱟ ᱠᱚᱦᱚᱸ ᱠᱟᱹᱴᱤᱜ ᱠᱟᱹᱴᱤᱜ ᱢᱟᱹᱭ ᱵᱟᱵᱩ ᱛᱟᱠᱚᱣᱟᱜ ᱰᱮᱲ ᱵᱷᱟᱜᱽᱱᱟᱜ ᱛᱩᱢᱫᱟᱜ ᱴᱟᱢᱟᱠ ᱨᱟᱹᱥᱠᱟ. ᱵᱟᱹᱠᱩ ᱨᱟᱹᱥᱠᱟᱹᱜ ᱠᱟᱱᱟ ᱰᱷᱮᱨ ᱵᱟᱝᱢᱟ ᱰᱤᱡᱮ ᱰᱤᱡᱮ ᱛᱮᱜᱮ ᱠᱚ ᱨᱟᱹᱥᱠᱟᱹᱜ ᱠᱟᱱᱟ᱾
ᱟᱪᱪᱷᱟ᱾
ᱡᱟᱦᱟᱸ ᱠᱟᱨᱚᱱ ᱛᱮ ᱟᱵᱚᱣᱟᱜ ᱱᱤᱛᱚᱜ ᱚᱱᱟ ᱡᱟᱦᱟᱸ ᱛᱩᱢᱫᱟᱜ ᱴᱟᱢᱟᱠ ᱨᱩᱦᱚᱸ ᱤᱱᱟᱹᱜ ᱡᱚᱛᱚ ᱦᱚᱲ ᱞᱮᱠᱟ ᱫᱚ ᱵᱟᱠᱚ ᱵᱟᱰᱟᱭᱟ᱾
ᱱᱮᱛᱟᱨ ᱢᱟ ᱧᱮᱞᱚᱜᱚᱜ ᱠᱟᱱᱟ ᱡᱟᱹᱥᱛᱤ ᱫᱚ ᱰᱤᱡᱮ ᱞᱟᱹᱜ, ᱮᱱᱮᱡ ᱜᱮᱠᱚ ᱞᱟᱦᱟ ᱪᱟᱞᱟᱜ ᱠᱟᱱᱟ ᱟᱵᱚ ᱥᱟᱶᱛᱟ ᱨᱮᱱᱟᱜ ᱛᱩᱢᱫᱟᱜ ᱴᱟᱢᱟᱠ ᱛᱮ ᱡᱟᱦᱟᱸ ᱮᱱᱮᱡ ᱥᱮᱨᱮᱧ ᱢᱮᱱᱟᱜ ᱟᱠᱟᱜ-ᱟ ᱚᱱᱟ ᱠᱚᱢᱟ ᱦᱟᱸᱜ ᱵᱟᱝᱠᱚ ᱞᱟᱦᱟ ᱪᱟᱞᱟᱜ ᱠᱟᱱᱟ᱾
ᱦᱩᱸ᱾
ᱪᱮᱫᱟᱜ ᱥᱮ ᱵᱟᱝᱢᱟ ᱱᱮᱛᱟᱜ ᱱᱮᱛᱟᱨ ᱫᱚ ᱦᱟᱸᱜ ᱵᱟᱝ ᱨᱩ ᱥᱟᱱᱟᱭᱮᱫ ᱠᱚᱣᱟ ᱩᱱᱟᱹᱜ᱾ ᱠᱷᱟᱴᱟ ᱠᱷᱟᱴᱱᱤ ᱵᱟᱝ ᱥᱟᱱᱟᱭᱮᱫ ᱠᱚᱣᱟ᱾
ᱦᱳᱭ ᱦᱳᱭ᱾
ᱚᱱᱟᱛᱮ ᱡᱟᱹᱱᱤᱡ ᱠᱟᱱ ᱦᱟᱸᱜ ᱥᱮᱱᱚᱜ ᱫᱚ ᱦᱟᱸᱜ ᱵᱟᱝ ᱥᱟᱱᱟᱭᱮᱫ ᱠᱚᱣᱟ ᱛᱩᱢᱫᱟᱜ ᱴᱟᱢᱟᱠ ᱨᱩ᱾ ᱤᱧᱟᱹᱜ ᱢᱚᱱᱮ ᱛᱮᱫᱚ ᱦᱟᱸᱜ ᱱᱚᱜ-ᱚ ᱱᱚᱝᱠᱟᱭ ᱞᱟᱹᱭᱮᱜ-ᱟ᱾
ᱦᱩᱸ, ᱟᱨ ᱩᱝᱠᱩ ᱢᱤᱫᱴᱮᱡ ᱢᱤᱫᱴᱮᱡ ᱠᱚ ᱠᱩᱠᱞᱤᱭᱮ ᱠᱟᱱᱟ ᱫᱚᱦᱚᱭᱮ ᱠᱟᱱᱟ᱾
ᱦᱩᱸ ᱦᱩᱸ᱾
ᱡᱟᱦᱟᱸ ᱫᱚ ᱟᱨ ᱴᱩᱠ-ᱴᱟᱠ ᱴᱚᱞᱟ ᱠᱚᱨᱮᱱ ᱢᱟᱹᱭ ᱵᱤᱴᱤ ᱛᱟᱠᱩ᱾ ᱠᱟᱹᱴᱤᱡ ᱩᱢᱮᱹᱨ ᱨᱮᱜᱮᱠᱚᱻ ᱡᱟᱶᱟᱭᱚᱜ ᱠᱟᱱᱟ ᱥᱮ ᱟᱺᱜᱤᱨᱚᱜ ᱠᱟᱱᱟ, ᱱᱤᱭᱟᱹ ᱫᱚ ᱟᱵᱚ ᱥᱚᱢᱟᱡᱽ ᱛᱟᱞᱟᱨᱮ ᱵᱷᱟᱹᱜᱤ ᱥᱮ ᱵᱟᱹᱲᱤᱡ ᱠᱟᱹᱴᱤᱡ ᱵᱮᱱ ᱞᱟᱹᱭ ᱞᱮᱠᱷᱟᱡ᱾
ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱚ ᱡᱟᱶᱟᱭᱚᱜ ᱠᱟᱱᱟ ᱥᱮᱠᱚ ᱵᱟᱯᱞᱟᱜ ᱠᱟᱱᱟ᱾
ᱦᱤᱥᱟᱹᱵ ᱨᱮᱫᱚ ᱦᱟᱸᱜ ᱟᱹᱞᱤᱧ ᱞᱮᱠᱟᱛᱮ ᱛᱮᱫᱚ ᱚᱱᱟ ᱫᱚ ᱵᱟᱝ ᱠᱚᱨᱟᱣ ᱞᱮᱠᱷᱟᱱ ᱜᱮ ᱵᱷᱟᱹᱜᱤᱜ-ᱟ᱾ ᱪᱮᱫᱟᱜ ᱥᱮ ᱵᱟᱝᱢᱟ ᱦᱩᱰᱤᱧ ᱦᱩᱰᱤᱧ ᱨᱮᱫᱚ ᱵᱟᱝ ᱡᱟᱶᱟᱭ ᱜᱮ ᱵᱷᱟᱹᱜᱤ ᱠᱟᱱᱟ᱾ ᱪᱮᱫᱟᱜ ᱥᱮ ᱵᱟᱝᱢᱟ ᱟᱭᱢᱟ ᱞᱮᱠᱟᱱᱟᱜ ᱠᱟᱹᱢᱤ ᱛᱮᱱᱟᱜ ᱠᱚ᱾